ᱦᱮᱸ ᱜᱚᱝᱠᱮ ᱨᱚᱲ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱞᱟᱹᱭ ᱢᱮ।
ᱟᱪᱪᱷᱟ ᱜᱚᱝᱠᱮ ᱛᱟᱞᱦᱮ ᱥᱮᱛᱟᱜ ᱨᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱜᱚᱢᱠᱮ?
ᱥᱮᱛᱟᱜ ᱨᱮᱫᱚ
ᱦᱮᱸ ᱜᱚᱝᱠᱮ ᱞᱟᱹᱭ ᱵᱮᱱ
ᱡᱚᱢ ᱵᱟᱲᱟ ᱠᱟᱛᱮ ᱡᱤᱨᱟᱹᱣ ᱵᱟᱲᱟ ᱜᱮ ᱦᱩᱭ ᱠᱟᱱᱟ।
ᱟᱪᱪᱷᱟ ᱜᱚᱝᱠᱮ ᱟᱹᱰᱤ ᱵᱮᱥ। ᱦᱳᱭ ᱦᱳᱭ ᱟᱸᱡᱚᱢ ᱫᱚ ᱟᱸᱡᱚᱢᱚᱜ ᱠᱟᱱᱟ᱾ ᱟᱫᱚ ᱱᱟᱦᱟᱜ ᱥᱚᱢᱚᱭ ᱥᱚᱢᱚᱭ ᱚᱱᱠᱟ ᱚ ᱪᱮᱠᱟᱜ ᱠᱟᱱ ᱪᱚ ᱱᱟᱦᱟᱜ ᱵᱟᱝ ᱟᱸᱡᱚᱢ ᱜᱚᱫᱚᱜ ᱠᱟᱱᱟ?
ᱚ, ᱦᱳᱭ᱾ ᱦᱩᱸ, ᱟᱵᱮᱱ ᱫᱚ ᱪᱮᱫ ᱠᱚᱵᱮᱱ ᱪᱤᱠᱟ ᱵᱟᱲᱟᱭ ᱮᱫᱟ?
ᱦᱳᱭ ᱜᱚᱝᱠᱮ, ᱱᱤᱛᱚᱜ ᱫᱚ ᱟᱫᱚ ᱚᱲᱟᱜ ᱠᱚᱨᱮ ᱜᱮ ᱢᱮᱱᱟᱜ ᱵᱟᱲᱟ ᱦᱩᱭᱟ᱾ ᱱᱤᱛᱳᱜ ᱫᱚ ᱛᱚ ᱥᱮᱛᱟᱜ ᱥᱮᱛᱳᱜ ᱫᱚ ᱚᱠᱟ ᱥᱮᱫ ᱦᱚᱸ ᱵᱟᱝ ᱪᱟᱞᱟᱣ ᱦᱩᱭ ᱠᱟᱱᱟ᱾
ᱦᱩᱸ᱾
ᱟᱫᱚ ᱜᱚᱝᱠᱮ ᱛᱟᱦᱚᱞᱮ ᱟᱯᱮ ᱥᱮᱫ ᱫᱚ ᱦᱩᱲᱩ ᱨᱚᱦᱚᱭ ᱠᱚ ᱛᱤᱱᱟᱹᱜ ᱜᱟᱱ ᱯᱮ ᱞᱟᱦᱟ ᱠᱮᱫᱟ?
ᱟᱞᱮ ᱥᱮᱫ ᱫᱚ ᱱᱤᱛᱚᱜ ᱫᱚ ᱚᱱᱠᱟ ᱡᱟᱱᱟᱢ ᱵᱟᱲᱟᱣ ᱠᱟᱱᱟ᱾ ᱟᱫᱚ ᱟᱹᱣᱨᱤ ᱞᱟᱹᱴᱩᱜ ᱛᱮ, ᱚᱱᱠᱟ ᱵᱟᱞᱮ ᱨᱚᱦᱚᱭ ᱦᱟᱛᱟᱲ ᱠᱟᱫᱟ, ᱱᱤᱛᱚᱜ ᱫᱚ ᱟᱨ ᱫᱟᱜ ᱦᱚᱸ ᱛᱷᱚᱲᱟ ᱠᱚᱢ ᱜᱮ ᱫᱟᱜ ᱵᱟᱲᱟᱭ ᱮᱫᱟ, ᱱᱚᱛᱮ ᱫᱚ ᱚᱱᱟᱛᱮ ᱟᱨ ᱚᱱᱛᱮ ᱫᱚ ᱪᱮᱫ ᱞᱮᱠᱟ ᱦᱩᱲᱩ ᱨᱚᱦᱚᱭ ᱠᱚᱫᱚ?
ᱦᱳᱭ, ᱜᱚᱝᱠᱮ ᱦᱩᱲᱩ ᱨᱚᱦᱚᱭ ᱠᱚᱫᱚ ᱟᱹᱣᱨᱤ ᱮᱦᱚᱵᱚᱜᱼᱟ᱾ ᱛᱚᱵᱮ ᱚᱱᱟ ᱜᱟᱹᱪᱷᱤ ᱠᱚᱫᱚ ᱱᱟᱦᱟᱜ ᱞᱮ ᱮᱨ ᱵᱟᱲᱟ ᱟᱠᱟᱫᱟ᱾ ᱟᱫᱚ ᱚᱱᱟ ᱛᱮᱜᱮ ᱱᱟᱦᱟᱜ ᱵᱟᱭ ᱫᱟᱜ ᱮᱜ ᱠᱟᱱ ᱛᱮᱜᱮ ᱵᱤᱞᱚᱢ ᱜᱚᱫᱚᱜ ᱠᱟᱱᱟ ᱦᱟᱸᱜ᱾ ᱛᱚ ᱱᱤᱭᱟᱹ ᱛᱟᱭᱚᱢ ᱡᱟᱦᱟᱸ ᱞᱮᱠᱟᱭ ᱫᱟᱜ ᱠᱟᱱᱟ, ᱦᱟᱸᱜ ᱩᱱ ᱥᱚᱢᱚᱭ ᱟᱫᱚ ᱨᱚᱦᱚᱭ ᱦᱩᱭᱩᱜᱼᱟ᱾ ᱟᱞᱮ ᱫᱚ ᱥᱮᱨᱢᱟ ᱫᱟᱜ ᱵᱷᱚᱨᱥᱟ ᱜᱮ ᱢᱮᱱᱟᱜ ᱞᱮᱭᱟ ᱱᱟᱦᱟᱜ ᱛᱚ᱾ ᱛᱚ ᱜᱚᱢᱠᱮ ᱟᱯᱮ ᱥᱮᱫ ᱫᱚ ᱱᱚᱝᱠᱟ ᱫᱟᱜ ᱠᱚᱨᱮᱱᱟᱜ ᱟᱱᱟᱴ ᱠᱚ ᱢᱮᱱᱟᱜ ᱟᱥᱮ ᱵᱟᱝ?
ᱦᱮᱸ ᱟᱱᱟᱴ ᱠᱚᱫᱚ ᱟᱹᱰᱤ ᱢᱩᱥᱠᱤᱞ ᱜᱮᱭᱟ ᱱᱚᱛᱮ ᱫᱚ ᱚᱱᱠᱟ ᱱᱚᱛᱮ ᱫᱚ ᱚᱱᱠᱟ ᱵᱩᱨᱩ ᱫᱤᱥᱚᱢ ᱛᱚ᱾ ᱟᱫᱚ ᱚᱱᱟ ᱤᱭᱟᱹᱛᱮ ᱚᱱᱟ ᱡᱟᱦᱟᱸ ᱢᱤᱱᱤ ᱠᱚ ᱛᱟᱦᱮᱱᱟ, ᱚᱱᱟ ᱠᱚᱦᱚᱸ ᱱᱚᱛᱮ ᱫᱚ ᱵᱟᱹᱱᱩᱜ ᱟᱱᱟ᱾ ᱟᱫᱚ ᱱᱚᱣᱟ ᱥᱮᱨᱢᱟ ᱫᱟᱜ ᱛᱮᱜᱮ ᱱᱚᱝᱠᱟ ᱜᱮ ᱡᱟᱜᱮ ᱪᱟᱥᱵᱟᱥ ᱦᱩᱭᱩᱜᱼᱟ, ᱤᱱᱟᱹ ᱜᱮ᱾ ᱟᱨ ᱵᱟᱠᱟᱡ ᱫᱚ ᱱᱚᱝᱠᱟ ᱵᱚᱪᱷᱚᱨ ᱨᱮ ᱢᱤᱫ ᱫᱚᱢ ᱜᱮ ᱱᱚᱠᱟ ᱪᱟᱥᱵᱟᱥ ᱦᱩᱭᱩᱜ ᱜᱮᱭᱟ᱾
ᱟᱪᱪᱷᱟ, ᱟᱫᱚ ᱜᱚᱝᱠᱮ ᱟᱯᱮᱥᱮᱫ ᱚᱱᱟ ᱩᱞ ᱫᱟᱨᱮ ᱠᱚ ᱵᱟᱹᱱᱩᱜᱼᱟ?
ᱩᱞ ᱫᱟᱨᱮ ᱠᱚᱫᱚ ᱢᱮᱱᱟᱜ ᱜᱮᱭᱟ᱾ ᱟᱨ ᱡᱚ ᱠᱚᱦᱚᱸ ᱱᱤᱛᱚᱜ ᱫᱚ ᱪᱟᱵᱟ ᱦᱟᱛᱟᱲ ᱠᱟᱱᱟ ᱡᱚᱢ ᱪᱟᱵᱟ ᱵᱟᱲᱟ ᱠᱮᱫᱟ ᱞᱮ᱾ ᱟᱨ ᱚᱱᱛᱮ ᱫᱚ ᱢᱮᱱᱟᱜ ᱟᱥᱮ ᱵᱟᱝ?
ᱦᱳᱭ ᱜᱚᱝᱠᱮ ᱟᱞᱮ ᱥᱮᱫ ᱫᱚ ᱵᱟᱹᱲᱛᱤ ᱩᱞ ᱵᱟᱜᱟᱱ ᱜᱮ ᱢᱮᱱᱟᱜᱼᱟ᱾ ᱱᱟᱦᱟᱜ ᱟᱫᱚ ᱚᱱᱟ ᱛᱮᱜᱮᱧ ᱞᱟᱹᱭ ᱮᱫᱟ᱾ ᱟᱞᱮᱥᱮᱫ ᱫᱚ ᱩᱞ ᱵᱟᱜ ᱜᱟᱱ ᱵᱟᱹᱲᱛᱤ ᱢᱮᱱᱟᱜ ᱛᱮ ᱦᱩᱲᱩ ᱠᱚᱫᱚ ᱦᱟᱸᱜ ᱡᱟᱦᱟᱸ ᱠᱚ ᱯᱷᱟᱸᱠᱟ-ᱯᱷᱟᱠᱟ ᱡᱟᱭᱜᱟ ᱠᱚᱨᱮ, ᱚᱱᱟ ᱠᱚᱨᱮ ᱜᱮ ᱠᱚ ᱨᱚᱦᱚᱭᱟ ᱩᱞ ᱫᱟᱨᱮ ᱞᱟᱛᱟᱨ ᱨᱮᱢᱟ ᱦᱩᱲᱳ ᱢᱟ ᱵᱟᱝ ᱦᱩᱭᱩᱜᱼᱟ ᱱᱟᱦᱟᱜ᱾
ᱦᱳᱭ, ᱦᱳᱭ᱾
ᱛᱚ ᱜᱚᱢᱠᱮ ᱟᱯᱮ ᱥᱮᱫ ᱫᱚ ᱵᱤᱨ ᱵᱩᱨᱩ ᱠᱚ ᱢᱮᱱᱟᱜᱼᱟ ᱥᱮ ᱪᱮᱫ ᱞᱮᱠᱟ?
ᱦᱮᱸ ᱦᱮᱸ ᱵᱤᱨ ᱫᱚ ᱩᱱᱟᱹᱜ ᱫᱚ ᱵᱟᱹᱱᱩᱜᱼᱟ᱾ ᱚᱱᱟ ᱚᱱᱟ ᱵᱩᱨᱩ ᱢᱮᱱᱟᱜᱼᱟ ᱰᱷᱮᱨ᱾ ᱟᱫᱚ ᱵᱩᱨᱩ ᱚᱱᱠᱟ ᱜᱮ ᱢᱮᱱᱟᱜᱼᱟ᱾
ᱟᱪᱪᱷᱟ᱾
ᱦᱩᱸ ᱟᱨ ᱟᱯᱮ ᱫᱚ ᱚᱱᱛᱮ ᱫᱚ ᱪᱮᱫ ᱞᱮᱠᱟ ᱢᱮᱱᱟᱜᱼᱟ ᱟᱥᱮ ᱵᱟᱝ?
ᱟᱞᱮ ᱥᱮᱫ ᱫᱚ ᱜᱚᱢᱠᱮ ᱵᱤᱨ ᱦᱚᱸ ᱵᱟᱹᱱᱩᱜᱼᱟ ᱟᱨ ᱵᱩᱨᱩ ᱦᱚᱸ ᱵᱟᱹᱱᱩᱜᱼᱟ, ᱱᱚᱝᱠᱟ ᱮᱢᱱᱤ ᱥᱚᱢᱟᱱ ᱧᱚᱜ ᱟᱱ ᱡᱟᱜᱟ ᱠᱟᱱ ᱜᱮᱭᱟ᱾
ᱦᱚᱸ, ᱛᱚᱵᱮ ᱟᱯᱮ ᱥᱮᱫ ᱫᱚ ᱚᱱᱟ ᱫᱟᱜ ᱠᱚᱨᱮᱱᱟᱜ ᱫᱚ ᱥᱩᱵᱤᱫᱷᱟ ᱜᱮᱭᱟ ᱵᱟᱝ?
ᱦᱳᱭ ᱜᱚᱢᱠᱮ ᱥᱩᱵᱤᱫᱷᱟ ᱫᱚ ᱥᱩᱵᱤᱫᱷᱟ ᱜᱮᱭᱟ᱾ ᱟᱫᱚ ᱟᱞᱮ ᱡᱟᱦᱟᱸ ᱥᱮᱫ ᱨᱮ ᱦᱟ ᱢᱮᱱᱟᱜ ᱞᱮᱭᱟ ᱚᱱᱟ ᱠᱷᱚᱱ ᱮᱴᱟᱜ ᱧᱚᱜ ᱥᱮᱫ ᱨᱮ ᱛᱷᱚᱲᱟ ᱫᱚ ᱥᱩᱵᱤᱫᱟ ᱧᱚᱜ ᱜᱮᱭᱟ᱾ ᱡᱟᱦᱟᱸ ᱡᱚᱞᱟ ᱥᱮᱡ ᱠᱚ ᱢᱮᱛᱟᱜ ᱠᱟᱱᱟ᱾ ᱟᱫᱚ ᱟᱞᱮᱭᱟᱜ ᱟᱞᱮ ᱥᱩᱨ ᱥᱩᱨ ᱠᱚᱨᱮ ᱫᱚ ᱱᱟᱱᱟᱜ ᱱᱚᱝᱠᱟ ᱫᱟᱜ ᱠᱚᱨᱮᱱᱟᱜ ᱩᱱᱟᱹᱜ ᱥᱩᱵᱤᱫᱟ ᱫᱚ ᱵᱟᱹᱱᱩᱜᱼᱟ ᱚᱱᱟ ᱢᱤᱱᱤ ᱥᱮ ᱥᱮᱞᱚ ᱠᱚ ᱵᱟᱠᱚ ᱵᱮᱱᱟᱣ ᱠᱟᱫᱟ ᱱᱟᱦᱟᱜ᱾ ᱚᱱᱟ ᱠᱷᱟᱹᱛᱤᱨ ᱚᱱᱟ ᱠᱚ ᱫᱟᱜ ᱫᱚ ᱵᱟᱞᱮ ᱟᱥᱚᱜ ᱠᱟᱱᱟ ᱱᱟᱦᱟᱜ᱾
ᱚ ᱦᱚᱸ᱾
ᱟᱫᱚ ᱛᱟᱞᱦᱮ ᱜᱚᱝᱠᱮ ᱟᱯᱮ ᱥᱮᱫ ᱫᱚ ᱵᱩᱨᱩ ᱠᱚ ᱢᱮᱱᱟᱜ ᱠᱷᱟᱡ ᱵᱩᱨᱩ ᱠᱚᱨᱮ ᱫᱚ ᱪᱤᱞᱤ ᱠᱚ ᱡᱤᱭᱟᱹᱞᱤ ᱠᱚ ᱢᱮᱱᱟᱜ ᱠᱚᱣᱟ?
ᱚᱸᱰᱮ ᱫᱚ ᱢᱮᱱᱟᱜ ᱠᱚᱣᱟ ᱚᱱᱠᱟ ᱱᱮᱛᱟᱨ ᱫᱚ ᱤᱱᱟᱹᱜ ᱵᱟᱠᱚ ᱧᱮᱞᱚᱜ ᱠᱟᱱᱟ ᱞᱟᱦᱟ ᱠᱚ ᱛᱟᱦᱮᱸ ᱠᱟᱱᱟ ᱟᱫᱚ ᱱᱮᱛᱟᱨ ᱫᱚ ᱩᱱᱠᱩ ᱢᱟᱨᱟᱜ ᱯᱤᱧᱪᱟᱹᱨ ᱠᱚᱜᱮ ᱢᱮᱱᱟᱜ ᱠᱚᱣᱟ ᱟᱨ ᱩᱱᱠᱩ ᱠᱩᱞᱟᱹᱭ ᱤᱭᱟᱹ ᱠᱚ ᱵᱤᱨ ᱥᱩᱠᱨᱤ ᱠᱚ ᱩᱱᱠᱩ ᱜᱮ ᱢᱮᱱᱟᱜ ᱵᱟᱲᱟᱣ ᱠᱟᱫ ᱠᱚᱣᱟ ᱱᱤᱛᱚᱜ ᱫᱚ᱾ ᱟᱨ ᱟᱪᱠᱟ ᱟᱪᱠᱟ ᱚᱱᱠᱟ ᱛᱟᱹᱨᱩᱵᱽ ᱠᱚᱦᱚᱸ ᱠᱚ ᱧᱮᱞᱚᱜ ᱜᱮᱭᱟ᱾
ᱟᱪᱪᱷᱟ ᱜᱚᱝᱠᱮ ᱟᱹᱰᱤ ᱵᱚᱛᱚᱨ ᱜᱮᱫᱚ ᱛᱟᱹᱨᱩᱵ ᱫᱚ᱾
ᱦᱮᱸ ᱦᱳᱭ ᱵᱚᱛᱚᱨ ᱫᱚ ᱵᱚᱛᱚᱨ ᱜᱮ ᱚᱱᱠᱟ ᱟᱪᱪᱮ ᱟᱪᱪᱮ ᱠᱚ ᱧᱮᱞᱚᱜ ᱜᱮᱭᱟ ᱟᱨ ᱦᱟᱹᱛᱤ ᱫᱚ ᱚᱱᱠᱟ ᱦᱮᱸ ᱡᱟᱦᱟᱸ ᱚᱱᱠᱟ ᱡᱚᱢ ᱠᱚ ᱵᱟᱠᱚ ᱧᱟᱢᱟ ᱩᱱ ᱥᱚᱢᱚᱭ ᱱᱚᱛᱮ ᱤᱭᱟᱹ ᱥᱮᱫ ᱠᱚ ᱦᱤᱡᱩᱜᱼᱟ ᱟᱹᱛᱩ ᱥᱮᱫ ᱵᱟᱠᱷᱟᱡ ᱫᱚ ᱩᱱᱠᱩ ᱫᱚ ᱵᱟᱠᱚ ᱧᱮᱞᱚᱜ ᱜᱮᱭᱟ ᱚᱱᱠᱟ᱾
ᱟᱪᱪᱷᱟ᱾ ᱟᱹᱰᱤ ᱵᱚᱛᱚᱨ ᱜᱮᱢ ᱞᱟᱹᱭᱮᱫ ᱫᱚ ᱜᱚᱝᱠᱮ ᱛᱟᱦᱚᱞᱮ ᱟᱯᱮ ᱥᱮᱫ ᱫᱚ ᱪᱤᱠᱟᱹᱛᱮ ᱪᱟᱞᱟᱜ ᱦᱩᱭᱩᱜᱼᱟ ᱱᱟᱦᱟᱸᱜ ᱡᱟᱦᱟᱸ ᱛᱤᱥ ᱠᱚᱨᱮ ᱫᱚ᱾ ᱟᱠᱷᱟ ᱞᱟᱹᱭᱫᱟ ᱦᱟᱹᱛᱤ ᱠᱚᱠᱚ ᱦᱤᱡᱩᱜᱼᱟ ᱛᱟᱹᱨᱩᱵ ᱠᱚᱠᱚ ᱦᱤᱡᱩᱜᱼᱟ᱾
ᱦᱳᱭ ᱟᱫᱚ ᱱᱚᱝᱠᱟ ᱵᱚᱞᱮ ᱦᱩᱭᱩᱜ-ᱟ ᱦᱮᱸ ᱦᱮᱸ᱾
ᱦᱤᱡᱩᱜ ᱠᱷᱚᱡ ᱚᱲᱟᱜ ᱥᱮᱫ ᱠᱚ ᱦᱤᱡᱩᱜ ᱠᱷᱟᱱ ᱟᱫᱚ ᱵᱟᱯᱮ ᱵᱚᱛᱚᱨᱚᱜ ᱜᱮᱭᱟ? ᱚᱲᱟᱜ ᱥᱮᱫ ᱠᱚ ᱦᱤᱡᱩᱜ ᱠᱷᱟᱱ ᱵᱟᱯᱮ ᱵᱚᱛᱚᱨᱚᱜ ᱜᱮᱭᱟ?
ᱦᱳᱭ ᱵᱚᱛᱚᱨ ᱫᱚ ᱞᱟᱦᱟ ᱛᱮᱫᱚ ᱞᱮ ᱵᱚᱛᱚᱨ ᱵᱟᱲᱟᱜ ᱠᱟᱱ ᱛᱟᱦᱮᱱ ᱜᱮᱭᱟ ᱟᱫᱚ ᱱᱮᱛᱟᱨ ᱫᱚ ᱚᱱᱠᱟ ᱦᱮᱣᱟ ᱦᱩᱭᱮᱱ ᱛᱮ ᱵᱚᱞᱮ ᱤᱱᱟᱹᱜ ᱵᱚᱛᱚᱨ ᱫᱚ ᱵᱟᱹᱱᱩᱜᱼᱟ, ᱞᱟᱦᱟ ᱫᱚ ᱟᱹᱰᱤ ᱠᱟᱡᱟᱠ ᱚᱱᱠᱟ ᱵᱚᱛᱚᱨ ᱦᱚᱸ ᱚᱱᱠᱟ ᱟᱪᱠᱟ ᱦᱚᱸ ᱟᱪᱠᱟ ᱟᱪᱠᱟ ᱩᱱᱠᱩ ᱵᱤᱨ ᱥᱩᱠᱨᱤ ᱠᱚ ᱦᱤᱡᱩᱜ ᱜᱮᱭᱟ ᱟᱨ ᱮᱠᱫᱚᱢ ᱦᱚᱲ ᱠᱚᱠᱚ ᱵᱟᱡᱟᱣ ᱵᱟᱲᱟ ᱠᱚᱜᱮᱭᱟ ᱫᱟᱹᱲ ᱟᱹᱣᱲᱤ, ᱚᱱᱠᱟ ᱞᱟᱦᱟ ᱫᱚ ᱵᱚᱛᱚᱨ ᱤᱠᱟᱹᱜ ᱠᱟᱱ ᱛᱟᱦᱮᱸ ᱱᱮᱛᱟᱨ ᱫᱚ ᱚᱱᱠᱟ ᱫᱚ ᱦᱩᱭᱩᱜ ᱠᱟ ᱦᱩᱭᱮᱱᱟ᱾
ᱟᱫᱚ ᱞᱟᱹᱭ ᱫᱟᱹᱧ ᱛᱟᱦᱚᱞᱮ ᱜᱚᱝᱠᱮ ᱦᱟᱹᱛᱤ ᱫᱚ ᱟᱹᱰᱤ ᱢᱟᱨᱟᱝ ᱢᱟᱨᱟᱝ ᱜᱮᱫᱚ ᱠᱚ ᱦᱚᱲ ᱠᱷᱚᱱ ᱦᱚᱸ ᱩᱥᱩᱞ ᱯᱟᱨᱚᱢ᱾
ᱦᱳᱭ ᱢᱟᱨᱟᱝ ᱢᱟᱨᱟᱝ ᱜᱮᱭᱟ ᱠᱚ ᱟᱨᱦᱚᱸ ᱡᱟᱦᱟᱸ ᱞᱟᱦᱟ ᱛᱮᱫᱚ ᱚᱱᱠᱟ ᱚᱲᱟᱜ ᱫᱩᱣᱟᱹᱨ ᱦᱚᱸ ᱵᱟᱝ ᱛᱟᱦᱮᱸ ᱠᱟᱱᱟ ᱟᱫᱚ ᱚᱱᱠᱟ ᱠᱚ ᱦᱤᱡᱩᱜ ᱠᱷᱟᱡ ᱫᱚ ᱮᱠᱫᱚᱢ ᱴᱷᱮᱞᱟᱣ ᱩᱞᱴᱟᱹᱣ ᱦᱚᱴᱚ ᱜᱚᱫ ᱠᱟᱜ ᱠᱟᱱ ᱛᱟᱦᱮᱱᱟᱠᱚ ᱚᱲᱟᱜ ᱠᱚᱦᱚᱸ ᱚᱱᱮ ᱚᱱᱠᱟ ᱵᱚᱛᱚᱨ ᱞᱟᱦᱟ ᱛᱮᱫᱚ᱾
ᱦᱳᱭ᱾
ᱦᱩᱸ᱾
ᱛᱚ ᱟᱞᱮ ᱥᱮᱫ ᱫᱚ ᱱᱟᱦᱟᱜ ᱱᱚᱝᱠᱟᱱ ᱡᱤᱭᱟᱹᱞᱤ ᱠᱚᱫᱚ ᱵᱟᱹᱱᱩᱜ ᱠᱚᱛᱮ ᱟᱞᱮ ᱫᱚ ᱦᱟᱸᱜ ᱟᱹᱣᱨᱟᱹᱭ ᱞᱮ ᱧᱮᱞ ᱠᱚᱣᱟ ᱛᱚᱵᱮ ᱦᱟᱹᱛᱤ ᱫᱚ ᱧᱮᱞ ᱦᱩᱭ ᱟᱠᱟᱱᱟ, ᱟᱫᱚ ᱵᱤᱨ ᱦᱟᱹᱛᱤ ᱫᱚ ᱵᱟᱞᱮ ᱧᱮᱞ ᱵᱟᱲᱟ ᱟᱠᱟᱫ ᱠᱚᱣᱟ, ᱚᱠᱟ ᱞᱮᱠᱟ ᱛᱟᱠᱚ ᱨᱟᱹᱜᱤ? ᱥᱮ ᱱᱚᱝᱠᱟ ᱱᱟᱯᱟᱭ ᱜᱮᱭᱟ ᱠᱚ ᱥᱮ ᱦᱚᱲ ᱠᱚᱠᱚ ᱞᱟᱜᱟ ᱠᱚᱜᱮᱭᱟ ᱱᱟᱦᱟᱜ᱾ ᱚᱱᱟ ᱠᱚ ᱵᱟᱞᱮ ᱵᱟᱰᱟᱭᱟ ᱟᱞᱮ ᱫᱚ᱾
ᱦᱳᱭ ᱞᱟᱜᱟ ᱫᱚ ᱩᱱᱠᱩ ᱦᱚᱸ ᱵᱟᱠᱚ ᱞᱟᱜᱟᱣᱟ ᱟᱫᱚ ᱦᱚᱲ ᱜᱤ ᱩᱱᱠᱩ ᱧᱮᱞᱛᱮ ᱟᱞᱮᱜᱮ ᱩᱱᱠᱩ ᱥᱮᱫ ᱞᱮ ᱫᱟᱹᱲ ᱤᱫᱭᱟ ᱧᱮᱞ ᱞᱟᱹᱜᱤᱫ ᱥᱮ ᱞᱟᱜᱟ ᱞᱟᱹᱜᱤᱫ ᱟᱫᱚ ᱚᱱᱟ ᱛᱮᱜᱮ ᱩᱱᱠᱩ ᱠᱚ ᱨᱟᱸᱜᱟ ᱟᱠᱚ᱾ ᱥᱚᱢᱚᱭ ᱠᱚ ᱫᱟᱹᱲ ᱟᱹᱜᱩᱭᱟᱠᱚ ᱵᱟᱠᱟᱡ ᱫᱚ ᱴᱷᱤᱠ ᱫᱚ ᱴᱷᱤᱠ ᱜᱮᱭᱟ ᱡᱟᱦᱟᱸ ᱰᱟ ᱠᱟᱱ ᱛᱟᱠᱚᱣᱟ ᱚᱱᱟ ᱰᱟᱦᱟ ᱛᱮᱠᱚ ᱪᱟᱞᱟᱣ ᱤᱫᱤ ᱟᱠᱚ ᱞᱟᱦᱟ ᱥᱮᱫ ᱡᱚᱢ ᱤᱫᱤᱭᱟᱠᱚ ᱤᱱᱟᱹ ᱜᱮ᱾ ᱦᱳᱭ ᱮ
ᱟᱨ ᱱᱩᱠᱩ ᱜᱚᱢᱠᱮ ᱛᱟᱹᱨᱩᱵ ᱢᱟ ᱦᱚᱲ ᱠᱚᱫᱚ ᱠᱚ ᱡᱚᱢ ᱠᱚᱫᱚ᱾
ᱦᱮᱸ ᱦᱚᱲᱠᱩ ᱡᱚᱢ ᱠᱚᱜᱮᱭᱟ ᱩᱱᱠᱩ ᱫᱚ ᱟᱫᱚ᱾ ᱧᱮᱞ ᱞᱮᱠᱩ ᱠᱷᱟᱡ ᱫᱚ ᱩᱱᱠᱩ ᱯᱷᱚᱨᱮᱥᱴ ᱨᱮ ᱡᱟᱸᱦᱟᱭ ᱠᱩ ᱛᱟᱦᱮᱱᱟᱠᱩ ᱩᱱᱠᱩ ᱠᱩ ᱞᱟᱹᱭ ᱟᱠᱩ ᱦᱩᱭᱩᱜᱼᱟ ᱟᱫᱚ ᱩᱱᱠᱩ ᱠᱩ ᱥᱟᱵ ᱠᱚᱛᱮ ᱠᱚ ᱤᱫᱤ ᱠᱚᱜᱮᱭᱟ ᱟᱫᱚ ᱚᱱᱠᱟ ᱦᱮᱡ ᱞᱮᱱ ᱠᱷᱟᱡ ᱫᱚ ᱟᱭᱢᱟ ᱦᱚᱲ ᱠᱩ ᱜᱮᱨ ᱦᱚᱪᱩᱜ ᱟᱠᱩ ᱦᱮᱜ ᱚᱪᱩ ᱟᱠᱩ ᱦᱳᱭ᱾
ᱟᱪᱪᱷᱟ ᱟᱪᱪᱷᱟ ᱛᱟᱦᱞᱮ ᱟᱯᱮ ᱥᱮᱫ ᱫᱚ ᱜᱚᱝ ᱠᱮ ᱛᱟᱦᱞᱮ ᱛᱷᱚᱲᱟ ᱵᱚᱛᱚᱨᱟᱱ ᱧᱚᱜ ᱜᱮᱭᱟ ᱦᱮᱸ ᱥᱮ᱾
ᱦᱚᱭ ᱦᱚᱭ ᱵᱚᱛᱚᱨ ᱫᱚ ᱵᱚᱛᱚᱨᱟᱱ ᱜᱮᱭᱟ᱾
ᱦᱳᱭ ᱟᱫᱚ ᱟᱞᱮ ᱞᱟᱹᱜᱤᱫ ᱫᱚ ᱱᱟᱦᱟᱜ ᱛᱟᱦᱞᱮ ᱵᱚᱛᱚᱨᱟᱱ ᱜᱮ ᱟᱫᱚ ᱟᱯᱮ ᱠᱚᱫᱚ ᱱᱷᱟᱦ ᱯᱮ ᱦᱮᱣᱟ ᱵᱟᱲᱟᱟᱣ ᱠᱟᱱᱟ᱾
ᱦᱚ ᱩᱸ᱾ ᱟᱨ ᱟᱯᱮ ᱥᱮᱜ ᱫᱚ ᱚᱱᱟ ᱦᱮᱸ ᱦᱮᱸ ᱞᱟᱹᱭ ᱢᱮ᱾
ᱟᱞᱮ ᱥᱮᱫ ᱢᱟ ᱱᱷᱟᱜ ᱱᱚᱝᱠᱟ ᱵᱟᱹᱱᱩᱜ ᱠᱚᱣᱟ ᱱᱩᱠᱩ ᱦᱟᱹᱛᱤ ᱠᱩ ᱵᱟᱱᱟ ᱠᱚᱫᱚ᱾
ᱚᱸ᱾ ᱦᱩᱸ ᱛᱚᱵᱮ ᱟᱯᱮ ᱥᱮᱫ ᱫᱚ ᱚᱱᱟ ᱵᱟᱡᱟᱨ ᱠᱚᱫᱚ ᱛᱤᱱᱟᱹᱜ ᱥᱟᱹᱜᱤᱧ᱾
ᱦᱮᱸ ᱜᱚᱢᱠᱮ ᱵᱟᱡᱟᱨ ᱠᱚᱫᱚ ᱟᱹᱰᱤ ᱵᱟᱝ ᱥᱟᱹᱜᱤᱧᱟ ᱛᱚᱵᱮ᱾ ᱥᱩᱨ ᱥᱩᱨ ᱧᱚᱜ ᱜᱮᱭᱟ ᱟᱨ ᱯᱨᱟᱭ ᱜᱤ ᱪᱟᱞᱟᱜ ᱦᱳᱭᱳᱜ ᱠᱟᱱ ᱦᱟᱸᱜ ᱵᱟᱡᱟᱨ ᱠᱚᱫᱚ ᱫᱤᱱᱟᱹᱢ ᱜᱤ ᱟᱞᱮ ᱥᱮᱫ ᱫᱚ ᱵᱟᱡᱟᱨ ᱦᱳᱭᱳᱜᱼᱟ᱾ ᱟᱨ ᱜᱚᱝᱠᱮ ᱟᱯᱮ ᱥᱮᱫ ᱫᱚ ᱚᱠᱟ ᱞᱮᱠᱟ᱾
ᱟᱞᱮ ᱥᱮᱫ ᱫᱚ ᱥᱟᱹᱜᱤᱧ ᱜᱮᱭᱟ ᱥᱟᱹᱜᱤᱧ ᱫᱚ ᱟᱹᱰᱤ ᱥᱟᱹᱜᱤᱧ ᱜᱮᱭᱟ᱾ ᱟᱫᱚ ᱚᱱᱠᱟ ᱜᱤ ᱪᱟᱞᱟᱣ ᱵᱟᱲᱟ ᱦᱩᱭᱩᱜᱼᱟ ᱱᱚᱛᱮ ᱵᱩᱨᱩ ᱫᱤᱥᱚᱢ ᱤᱭᱟᱹᱛᱮ ᱱᱚᱛᱮ ᱦᱚᱸ ᱵᱟᱡᱟᱨ ᱦᱚᱸ ᱛᱷᱚᱲᱟ ᱥᱟᱺᱜᱤᱧ ᱧᱚᱜ ᱱᱟ᱾
ᱟᱪ-ᱪᱷᱟ ᱟᱪᱪᱷᱟ ᱟᱫᱚ ᱜᱚᱝᱠᱮ ᱟᱯᱮ ᱥᱮᱫ᱾ ᱫᱚ ᱛᱟᱦᱞᱮ ᱵᱟ ᱵᱟᱡᱟᱨ ᱠᱚᱨᱮ ᱪᱮᱫ ᱠᱚ ᱡᱮᱞ ᱠᱚ ᱧᱟᱢᱚᱜ ᱜᱮᱭᱟ?
ᱡᱮᱞ ᱫᱚ ᱱᱚᱛᱮ ᱫᱚ᱾ ᱡᱷᱚᱛᱚ ᱜᱤ ᱧᱟᱢᱚᱜ-ᱟ ᱟᱫᱚ ᱚᱱᱠᱟ ᱵᱟᱡᱟᱨ ᱨᱮᱫᱚ᱾ ᱥᱟᱺᱜᱤᱧ ᱜᱮᱛᱮ ᱟᱞᱮ ᱫᱚ ᱱᱚᱛᱮ ᱫᱚ ᱚᱱᱟ ᱥᱩᱨ ᱨᱮ ᱦᱟᱴ ᱜᱤ ᱦᱩᱭᱩᱜ ᱜᱮᱭᱟ ᱟᱫᱚ ᱚᱸᱰᱮ ᱫᱚ ᱟᱨ᱾ ᱦᱚᱸ ᱡᱚᱛᱚ ᱡᱤᱞ ᱞᱮᱠᱟ ᱜᱤ ᱦᱮᱸ ᱡᱚᱛᱚ ᱡᱤᱞ ᱞᱮᱠᱟ ᱧᱟᱢᱚᱜ-ᱟ ᱥᱩ ᱥᱩᱠᱨᱤ ᱡᱤᱞ ᱠᱚᱦᱚᱸ ᱧᱟᱢᱚᱜᱼᱟ᱾ ᱦᱟᱹᱠᱩ ᱠᱚᱦᱚᱸ ᱥᱤᱢ ᱠᱚᱦᱚᱸ ᱡᱷᱚᱛᱚ ᱡᱤᱞ ᱞᱮᱠᱟ ᱜᱤ ᱧᱟᱢᱚᱜᱼᱟ ᱚᱸᱰᱮ ᱦᱟᱴ ᱨᱮᱫᱚ᱾
ᱟᱪᱪᱷᱟ ᱟᱪᱷᱟ ᱟᱹᱰᱤ ᱱᱟᱯᱟᱭ ᱜᱚᱝᱠᱮ ᱟᱞᱮ ᱦᱚᱸ᱾ ᱵᱟᱡᱟᱨ ᱠᱚᱨᱮ ᱫᱚ ᱥᱩᱠᱨᱤ ᱡᱤᱞ ᱠᱩᱦᱚᱸ ᱧᱟᱢᱚᱜ ᱜᱮᱭᱟ᱾ ᱡᱷᱚᱛᱚ ᱞᱮᱠᱟᱱ ᱡᱮᱞ ᱜᱮ ᱧᱟᱢᱚᱜ-ᱟ ᱵᱟᱡᱟᱨ ᱨᱮᱦᱚᱸ᱾
ᱦᱳᱭ ᱟᱫᱚ ᱟᱯᱮ ᱫᱚ ᱚᱱᱛᱮ ᱫᱚ᱾ ᱞᱟᱹᱴᱩ ᱵᱟᱡᱟᱨ ᱠᱟᱱᱟ ᱥᱮ ᱟᱯᱮ ᱥᱮᱫ ᱫᱚ ᱚᱱᱟ ᱦᱟᱴ ᱫᱚ ᱵᱟᱹᱭᱥᱟᱹᱣ ᱵᱟᱲᱟᱜ-ᱟ ᱥᱮ ᱵᱟᱝ?
ᱦᱮᱸ ᱜᱚᱝᱠᱮ ᱦᱟᱴ ᱦᱟᱴ ᱢᱟ ᱟᱞᱮ ᱥᱮᱫ ᱫᱚ ᱫᱤᱱᱟᱹᱢ ᱦᱤᱞᱟᱹᱜ ᱦᱳᱭᱳᱜ ᱫᱚ᱾ ᱟᱫᱚ ᱢᱮᱜᱴᱟᱝ ᱡᱟᱜᱟ ᱨᱮᱫᱚ ᱵᱟᱝ ᱱᱷᱟᱜ ᱛᱮᱦᱮᱧ ᱡᱚᱫᱤ ᱱᱚᱸᱰᱮ ᱦᱩᱭᱩᱜ ᱠᱷᱟᱡ᱾ ᱜᱟᱯᱟ ᱫᱚ ᱦᱟᱱᱛᱮ ᱨᱮ ᱦᱳᱭᱳᱜᱼᱟ ᱚᱱᱮ ᱚᱱᱠᱟ ᱛᱮᱜᱮ᱾ ᱜᱚᱴᱟ ᱥᱚᱯᱛᱟᱦᱚ ᱜᱮ ᱦᱟᱴ ᱫᱚ ᱦᱳᱭᱳᱜ-ᱟ᱾
ᱚ ᱦᱩᱸ᱾
ᱟᱨ ᱜᱚᱝᱠᱮ ᱟᱯᱮ ᱥᱮᱫ ᱫᱚ ᱛᱟᱦᱞᱮ ᱚᱲᱟᱜ ᱟᱛᱩ ᱠᱚᱨᱮ ᱫᱚ ᱥᱩᱠᱨᱤ ᱠᱩ ᱥᱤᱢ ᱠᱩᱠᱩ ᱟᱥᱩᱞ ᱵᱟᱲᱟ ᱠᱚᱣᱟ ᱥᱮ ᱵᱟᱝ?
ᱦᱮᱸ ᱱᱚᱛᱮ ᱫᱚ᱾ ᱟᱹᱥᱩᱞ ᱫᱩᱠᱩ ᱟᱹᱥᱩᱞ ᱠᱩ ᱜᱮᱭᱟ, ᱟᱫᱚ ᱚᱱᱠᱟ ᱥᱩᱠᱨᱤ ᱠᱚᱫᱚ ᱛᱷᱚᱲᱟ ᱠᱚ ᱠᱚᱢ ᱧᱚᱜ ᱠᱟᱱᱟ ᱨᱩᱣᱟᱹ ᱠᱚᱛᱮ ᱠᱚ ᱜᱚᱡ ᱵᱟᱲᱟᱣ ᱟᱠᱟᱱᱟ᱾ ᱟᱫᱚ᱾ ᱚᱱᱮ ᱚᱱᱠᱟ ᱛᱷᱚᱲᱟ ᱥᱩᱠᱨᱤ ᱫᱚᱠᱚ ᱠᱚᱢ ᱜᱮᱭᱟ, ᱥᱤᱢ ᱫᱚ ᱰᱷᱮᱨ ᱜᱮᱭᱟ ᱠᱩ ᱰᱷᱮᱨ ᱫᱚ᱾ ᱦᱩᱸ᱾
ᱟᱪ-ᱪᱷᱟ ᱦᱳᱭ ᱟᱫᱚ ᱟᱞᱮ ᱥᱮᱫ ᱦᱚᱸ᱾ ᱟᱞᱮ ᱥᱮᱫ ᱦᱚᱸ ᱚᱱᱠᱟ ᱜᱮ ᱥᱩᱠᱨᱤ ᱠᱚᱫᱚ ᱨᱩᱣᱟᱹ ᱠᱚ ᱧᱟᱢᱮᱫ ᱠᱚᱣᱟ, ᱟᱫᱚ ᱜᱚᱡᱚᱜ ᱠᱟᱱᱟ ᱠᱚ, ᱟᱫᱚ ᱜᱚᱡᱚᱜ ᱠᱟᱱ ᱠᱷᱟᱡ ᱠᱚ ᱟᱹᱠᱷᱨᱤᱧ ᱮᱫ ᱠᱚᱣᱟ ᱠᱚ ᱵᱟᱠᱷᱟᱱ ᱯᱚᱭᱥᱟᱹ ᱠᱚ ᱱᱟᱦᱟᱜ ᱞᱚᱥ ᱪᱟᱞᱟᱜ ᱛᱟᱠᱚᱣᱟ ᱾ ᱟᱫᱚ ᱚᱱᱟ ᱛᱮᱼᱼ ᱜᱚᱡᱚᱜ ᱞᱟᱦᱟ ᱨᱮ ᱜᱮ ᱠᱚ ᱟᱹᱠᱷᱨᱤᱧ ᱮᱫ ᱠᱚᱣᱟ ᱾ ᱟᱫᱚ ᱚᱱᱟ ᱛᱮᱜᱮ ᱠᱚ ᱠᱚᱢᱚᱜ ᱠᱟᱱᱟ ᱟᱨ ᱟᱹᱥᱩᱞ ᱦᱚᱸ ᱵᱚᱛᱚᱨ ᱜᱮᱠᱚ ᱵᱩᱡᱷᱟᱹᱣ ᱮᱫᱟ ᱪᱤᱠᱟᱹ ᱛᱮᱠᱚ ᱟᱹᱥᱩᱞ ᱠᱚᱣᱟ?
ᱦᱳᱭ ᱾ ᱛᱚᱵᱮ ᱟᱯᱮ ᱥᱮᱫ ᱫᱚ ᱚᱱᱟ ᱥᱩᱠᱨᱤ ᱡᱤᱞ ᱠᱚᱫᱚ ᱪᱮᱫ ᱞᱮᱠᱟ ᱫᱟᱢ ᱦᱟᱴ ᱠᱚᱨᱮ?
ᱜᱚᱝᱠᱮ ᱟᱞᱮ ᱥᱮᱫ ᱫᱚ ᱟᱹᱰᱤ ᱪᱮᱛᱟᱱ ᱜᱮ ᱨᱟᱠᱟᱵ ᱜᱚᱫ ᱟᱠᱟᱱᱟ ᱱᱟᱜ ᱫᱟᱢ ᱫᱚ ᱾ ᱚᱠᱟ ᱥᱚᱢᱚᱭᱼᱼ ᱛᱤᱱᱥᱚ ᱟᱥᱤ ᱴᱟᱠᱟ ᱚᱠᱟ ᱥᱚᱢᱚᱭ ᱪᱟᱨᱥᱚ ᱴᱟᱠᱟ? ᱚᱱᱮ ᱚᱱᱠᱟ ᱱᱟᱦᱟᱸᱜ ᱪᱟᱞᱟᱜ ᱠᱟᱱᱟ ᱾ ᱟᱨ ᱜᱚᱝᱠᱮ ᱟᱯᱮ ᱥᱮᱫ ᱫᱚ?
ᱟᱞᱮ ᱥᱮᱫ ᱦᱚᱸᱼᱼ ᱚᱱᱠᱟ ᱜᱮ ᱟᱪᱠᱟ ᱟᱪᱠᱟ ᱫᱚ ᱨᱟᱠᱟᱵᱚᱜ ᱠᱟᱱ ᱜᱮᱭᱟ, ᱟᱫᱚ ᱱᱮᱛᱟᱨ ᱫᱚ ᱛᱷᱚᱲᱟ ᱫᱤᱱ ᱠᱷᱚᱱ ᱫᱚ ᱛᱤᱱᱥᱚ ᱴᱟᱠᱟ ᱜᱮ ᱢᱮᱱᱟᱜᱼᱟ ᱾
ᱛᱤᱱᱥᱚ ᱦᱳᱭ ᱾
ᱚᱱᱮ ᱚᱱᱠᱟ ᱜᱮ ᱥᱩᱠᱨᱤ ᱠᱚᱠᱚ ᱠᱚᱢᱚᱜ ᱠᱟᱱ ᱠᱷᱟᱡ ᱱᱟᱦᱟᱜ ᱫᱟᱢ ᱠᱚᱫᱚ ᱟᱨᱦᱚᱸ ᱵᱟᱹᱲᱛᱤ ᱜᱚᱫᱚᱜ ᱠᱟᱱᱟ ᱾
ᱦᱳᱭ ᱦᱳᱭ, ᱚᱱᱠᱟ ᱜᱮ ᱾
ᱟᱨ ᱜᱚᱝᱠᱮ ᱛᱟᱦᱚᱞᱮ ᱟᱯᱮ ᱨᱮᱱ ᱫᱚ ᱥᱤᱢᱼᱼ ᱥᱤᱢ ᱠᱚ ᱢᱮᱱᱟᱜ ᱠᱚᱣᱟ ᱥᱮ ᱵᱟᱝ? ᱯᱟᱣᱨᱟ ᱠᱚ ᱢᱮᱨᱚᱢ, ᱵᱷᱤᱰᱤ ᱾
ᱚ, ᱟᱞᱮ ᱨᱮᱱ ᱫᱚ ᱥᱤᱢ ᱢᱮᱱᱟᱜ ᱠᱚᱣᱟ ᱟᱹᱰᱤ ᱥᱟᱠᱛᱟ ᱟᱭᱢᱟ ᱢᱮᱱᱟᱜ ᱠᱚᱣᱟ ᱟᱫᱚᱼᱼ ᱩᱱᱠᱩ ᱥᱤᱢ ᱜᱮ ᱢᱮᱱᱟᱜ ᱠᱚᱣᱟ, ᱮᱴᱟᱜ ᱠᱚᱫᱚ ᱚᱱᱠᱟ ᱫᱚ ᱵᱟᱹᱱᱩᱜ ᱠᱚᱣᱟ ᱞᱟᱦᱟ ᱠᱚ ᱛᱟᱦᱮᱸ ᱠᱟᱱᱟ ᱾ ᱱᱮᱛᱟᱨ ᱛᱷᱚᱲᱟ ᱟᱹᱥᱩᱞ ᱨᱮ ᱦᱚᱸ ᱛᱷᱚᱲᱟ ᱢᱩᱥᱠᱤᱞ ᱧᱚᱜ ᱜᱮ ᱚᱱᱟ ᱤᱭᱟᱹ ᱛᱮ ᱾ ᱩᱱᱠᱩ ᱠᱚᱫᱚ ᱵᱟᱹᱱᱩᱜ ᱠᱚᱣᱟ ᱾ ᱟᱯᱮ ᱠᱚᱨᱮᱱ ᱫᱚ ᱪᱤᱞᱤ ᱠᱚ ᱢᱮᱱᱟᱜ ᱠᱚᱣᱟ ᱛᱚᱵᱮ
ᱦᱮᱸ ᱜᱚᱝᱠᱮ ᱟᱞᱮ ᱥᱮᱫ ᱦᱚᱸ ᱟᱞᱮ ᱨᱮᱱ ᱦᱚᱸ ᱢᱮᱱᱟᱜ ᱠᱚᱣᱟ ᱥᱤᱢ ᱢᱮᱱᱟᱜ ᱠᱚᱛᱟᱞᱮᱭᱟ ᱯᱟᱹᱣᱨᱟ ᱢᱮᱨᱚᱢ ᱵᱷᱤᱰᱤ ᱟᱨ ᱯᱮᱭᱟ ᱩᱛᱟᱹᱨ ᱵᱟᱨᱭᱟ ᱯᱮᱭᱟ ᱩᱛᱟᱹᱨ ᱱᱷᱟᱜ ᱵᱟᱱᱟ ᱞᱮᱠᱟᱱ ᱩᱱᱠᱩ ᱥᱩᱠᱨᱤ ᱱᱷᱟᱜ ᱢᱮᱱᱟᱜ ᱠᱚ ᱛᱟᱞᱮᱭᱟ
ᱚᱻ
ᱛᱚ ᱥᱩᱠᱨᱤ ᱠᱚ ᱦᱚᱸ ᱞᱮ ᱟᱹᱥᱩᱞ ᱠᱟᱜ ᱠᱚᱣᱟ ᱟᱫᱚ ᱟᱹᱣᱨᱤᱞᱮ ᱟᱹᱠᱷᱨᱤᱧ ᱠᱚᱣᱟ ᱱᱷᱟᱜ ᱩᱱᱠᱩ ᱫᱚ ᱢᱟᱨᱟᱝ ᱢᱟᱨᱟᱝ ᱠᱚ ᱦᱟᱨᱟᱣ ᱠᱟᱱᱟ ᱡᱟᱦᱟᱸ ᱛᱤᱥ ᱟᱫᱚ ᱟᱹᱠᱷᱨᱤᱧ ᱠᱚ ᱦᱩᱭᱩᱜᱼᱟ ᱦᱟᱸᱜ
ᱚᱸ ᱟᱨ ᱛᱟᱞᱦᱮ ᱟᱯᱮ ᱥᱮᱫ ᱫᱚ ᱚᱱᱟ ᱥᱚᱵᱽᱡᱤ ᱠᱚᱫᱚ ᱪᱟᱥ ᱠᱚᱫᱚ ᱦᱩᱭᱩᱜ ᱟᱥᱮ ᱵᱟᱝ ᱡᱟᱦᱟᱸᱱᱟᱜ ᱟᱹᱞᱩ ᱠᱚᱥᱮ ᱡᱟᱦᱟᱸᱱᱟᱜ ᱤᱭᱟᱹ ᱠᱚ ᱯᱮᱸᱭᱟᱡ ᱨᱟᱹᱥᱩᱱ
ᱦᱮᱸ ᱜᱚᱝᱠᱮ ᱮᱠᱟᱞ ᱪᱟᱥ ᱦᱩᱭᱩᱜ ᱜᱮᱭᱟ ᱱᱚᱣᱟ ᱠᱚᱦᱚᱸ ᱟᱨ ᱞᱟᱹᱠᱛᱤᱭᱟᱱ ᱡᱤᱱᱤᱥ ᱟᱞᱮ ᱥᱮᱫ ᱫᱚ ᱞᱟᱹᱭ ᱜᱟᱱᱚᱜ-ᱟ ᱡᱚᱛᱚ ᱞᱮᱠᱟᱱ ᱡᱤᱱᱤᱥ ᱜᱮ ᱦᱩᱭᱩᱜᱼᱟ ᱦᱟᱥᱟ ᱦᱚᱸ ᱚᱱᱠᱟ ᱱᱟᱜ ᱜᱮ ᱢᱮᱱᱟᱜᱼᱟ
ᱦᱚᱸ
ᱟᱨ ᱜᱚᱝᱠᱮ ᱟᱯᱮ ᱥᱮᱫ ᱫᱚᱼᱼ
ᱟᱞᱮ ᱥᱮᱫ ᱫᱚ ᱱᱚᱛᱮ ᱫᱚ ᱚᱱᱠᱟ ᱫᱚ ᱪᱟᱥ ᱵᱟᱥ ᱫᱚ ᱵᱟᱝ ᱦᱩᱭᱩᱜ ᱜᱮᱭᱟ ᱡᱟ ᱦᱟᱴ ᱠᱷᱚᱡ ᱜᱮᱞᱮ ᱟᱹᱜᱩᱭ ᱜᱮᱭᱟ ᱟᱨ ᱚᱱᱟ ᱡᱚᱱᱰᱨᱟ ᱠᱚᱜᱮ ᱱᱮᱛᱟᱨ ᱜᱮ ᱱᱚᱜ- ᱚᱭ ᱮᱨ ᱦᱩᱭ ᱟᱠᱟᱱᱟ ᱦᱟᱸᱜ ᱡᱚᱸᱰᱨᱟ ᱠᱚᱜᱮ ᱦᱩᱭᱩᱜᱼᱟ ᱡᱚᱸᱰᱨᱟ ᱨᱟᱦᱮᱲ ᱠᱚ ᱟᱨ ᱮᱴᱟᱜ ᱠᱚ ᱫᱚ ᱵᱟᱝ
ᱟᱪᱪᱷᱟ ᱟᱪᱪᱷᱟ᱾ ᱟᱹᱰᱤ ᱱᱟᱯᱟᱭ ᱜᱚᱝᱠᱮ ᱡᱟᱦᱟᱸ ᱞᱮᱠᱟ ᱟᱯᱮ ᱥᱮᱱᱟᱜ ᱟᱨ ᱟᱞᱮ ᱥᱮᱱᱟᱜ ᱞᱟᱝ ᱜᱚᱞᱯᱷᱚ ᱠᱮᱫᱟ ᱱᱟᱦᱟᱸᱜ ᱟᱹᱰᱤ ᱱᱟᱯᱟᱭ ᱵᱩᱡᱷᱟᱹᱣ ᱮᱱᱟ ᱟᱯᱮ ᱥᱮᱱᱟᱜ ᱦᱚᱢ ᱞᱟᱹᱭ ᱟᱹᱫᱤᱧᱟ ᱱᱩᱠᱩ ᱵᱟᱱᱟ ᱠᱚ ᱦᱟᱹᱛᱤ ᱠᱚ ᱢᱮᱱᱟᱜ ᱠᱚᱣᱟ᱾ ᱟᱫᱚ ᱞᱟᱹᱭᱫᱟᱹᱧ ᱛᱟᱦᱞᱮ ᱜᱚᱝᱠᱮ ᱛᱤᱦᱤᱧ ᱫᱚ ᱱᱮᱝᱠᱟ ᱜᱮᱞᱟᱝ ᱨᱚᱯᱚᱲᱟ ᱦᱳᱭ
ᱦᱳᱭ ᱦᱳᱭ ᱥᱚᱢᱚᱭ ᱦᱚᱸ ᱦᱩᱭᱤᱫᱤᱭᱮᱱ ᱛᱟᱞᱟᱝᱼᱟ᱾
ᱦᱳᱭ ᱦᱚᱭ
ᱦᱩᱸ